ᱡᱚᱦᱟᱨ ᱜᱮ ᱜᱚᱝᱠᱮ।
ᱦᱮᱸ ᱦᱮᱸ ᱡᱚᱦᱟᱨ ᱜᱮ ᱡᱚᱦᱟᱨ।
ᱛᱟᱨᱯᱚᱨᱮ ᱚᱠᱟ ᱞᱮᱠᱟ ᱢᱮᱱᱟᱢᱟ?
ᱦᱮᱸ ᱱᱟᱯᱟᱭ ᱵᱟᱲᱟ ᱜᱮ। ᱟᱢᱜᱮ ᱪᱮᱫ ᱞᱮᱠᱟ ᱢᱮᱱᱟᱜ ᱢᱮᱭᱟ?
ᱤᱧᱦᱚᱸ ᱟᱹᱰᱤ ᱢᱚᱸᱡᱽ ᱜᱤ ᱦᱤᱱᱟᱹᱧᱟ ᱱᱤᱭᱟᱹ ᱜᱷᱟᱹᱲᱤᱡ ᱫᱚ।
ᱟᱪᱪᱷᱟ ᱦᱳᱭ ᱦᱳᱭ ᱚᱱᱟ ᱢᱚᱸᱡᱽ ᱜᱮᱵᱚᱱ ᱪᱟᱹᱭᱟ ᱪᱟᱸᱫᱚ ᱵᱚᱸᱜᱟ ᱟᱜ ᱫᱟᱭᱟ ᱫᱩᱞᱟᱹᱲ ᱡᱚᱛᱚ ᱦᱚᱲ ᱱᱟᱯᱟᱭ ᱛᱟᱸᱦᱮ ᱜᱮᱵᱚᱱ ᱢᱮᱱᱟ ᱚᱠᱚᱭ ᱦᱚᱸ ᱵᱟᱹᱲᱤᱡ ᱛᱮᱫᱚ ᱵᱟᱝ ᱵᱚᱱ ᱪᱟᱹᱭᱟ
ᱦᱮᱸ ᱮᱠᱫᱚᱢ ᱪᱚᱴ ᱪᱟᱸᱫᱳᱣᱟᱜ
ᱦᱳᱭ ᱦᱳᱭ, ᱦᱳᱭ ᱦᱳᱭ ᱦᱳᱭ ᱟᱫᱚ ᱛᱟᱦᱚᱞᱮ ᱟᱸ ᱡᱚᱢ ᱵᱟᱲᱟ ᱠᱚᱫᱚ ᱦᱳᱭ ᱟᱠᱟᱱᱟ ᱥᱮ ᱟᱣᱨᱤ?
ᱦᱮᱸ ᱡᱚᱢ ᱵᱟᱲᱟ ᱫᱚ ᱦᱩᱭ ᱟᱠᱟᱱᱟ ᱟᱨ ᱞᱟᱹᱭ ᱫᱟᱧ ᱜᱚᱝᱠᱮ ᱛᱟᱦᱚᱞᱮ ᱟᱯᱮ ᱥᱮᱫ ᱫᱚ ᱫᱚᱢᱮ ᱫᱟᱜ ᱟᱠᱟᱫᱟᱭ ᱪᱮᱫ ᱫᱚᱢᱮ ᱵᱟᱹᱨᱩᱰᱟᱝ ᱠᱚ ᱨᱚᱴᱮ ᱠᱚ ᱨᱟᱜ ᱮᱫ ᱫᱚ?
ᱟᱪᱪᱷᱟ ᱦᱳᱭ ᱦᱳᱭ। ᱮᱠᱫᱚᱢ ᱟᱹᱰᱤ ᱡᱳᱨ ᱜᱮ ᱫᱟᱜ ᱟᱠᱟᱫᱟᱭ ᱛᱚ ᱟᱫᱚ ᱤᱱᱟᱹ ᱠᱷᱟᱹᱛᱤᱨ। ᱮᱸ ᱡᱤᱵᱽᱼᱡᱤᱭᱟᱹᱞᱤ ᱛᱚ ᱨᱟᱜ ᱠᱷᱚᱱ ᱫᱚ ᱵᱟᱵᱚᱱ ᱟᱴᱠᱟᱣ ᱫᱟᱲᱮᱭᱟ ᱠᱚᱣᱟ ᱦᱳᱭ ᱥᱮ ᱩᱱᱠᱩ ᱦᱚᱸ
ᱦᱮᱸ।
ᱪᱮᱛ ᱞᱮᱠᱟ ᱠᱟᱛᱮ ᱵᱚᱱ ᱟᱴᱠᱟᱣ ᱠᱚᱣᱟ ᱡᱷᱚᱛᱚ ᱢᱟ ᱱᱤᱛᱚᱜ ᱢᱟ ᱫᱟᱜ ᱠᱚᱨᱮ ᱢᱮᱱᱟᱜ ᱠᱚᱣᱟ।
ᱦᱮᱸ ᱾ ᱟᱨ ᱛᱟᱦᱚᱞᱮ ᱪᱮᱫ, ᱵᱟᱹᱨᱩᱰᱟᱝ ᱜᱚᱡ ᱠᱚᱫᱚᱢ ᱪᱟ-ᱪᱟᱞᱟᱜ ᱜᱮᱭᱮ ᱥᱮ ᱵᱟᱝ?
ᱫᱟᱜ ᱫᱚᱭ ᱫᱟᱫ ᱠᱟᱜ ᱜᱮᱭᱟ, ᱟᱹᱰᱤ ᱡᱳᱨ ᱫᱷᱟᱨᱟ ᱜᱮ ᱥᱮᱛᱟᱜ ᱠᱷᱚᱱ ᱾
ᱦᱮᱸ ᱞᱮᱭᱫᱤᱧ ᱟᱨᱠᱤ, ᱵᱟᱨᱩᱰᱟᱝ ᱜᱚᱡ ᱠᱚᱢ ᱪᱟᱞᱟᱜ ᱜᱮᱭᱟ ᱥᱮ ᱵᱟᱝ?
ᱟᱫᱚ ᱟᱯᱮ ᱥᱮᱫ ᱫᱚ ᱪᱮᱫ ᱞᱮᱠᱟ, ᱦᱚᱭ ᱫᱟᱜ ᱦᱚᱭ ᱞᱚᱝᱠᱚ ᱪᱮᱫ ᱞᱮᱠᱟ? ᱢᱮᱱ
ᱟᱜ ᱟᱞᱮ ᱥᱮᱫ ᱫᱚ ᱟᱹᱰᱤ, ᱦᱮᱸ, ᱟᱠᱟᱞ ᱟᱠᱟᱫ ᱞᱮᱭᱟᱭ ᱫᱟᱜ ᱡᱟᱲᱤ ᱵᱟᱹᱱᱩᱜᱼᱟ ᱾ ᱱᱮᱥᱟᱜ ᱵᱟᱡᱟᱨ ᱨᱮ ᱾ ᱛᱚ ᱟᱹᱰᱤ ᱡᱳᱨᱮ ᱟᱠᱟᱞ ᱟᱠᱟᱫᱟ ᱟᱨᱠᱤ ᱾
ᱟᱪᱪᱷᱟ ᱟᱪᱪᱷᱟ᱾
ᱟᱨ ᱛᱟᱦᱚᱞᱮ ᱜᱚᱝᱠᱮ ᱛᱟᱦᱚᱞᱮ, ᱵᱟᱹᱨᱩᱰᱟᱝ ᱵᱟᱹᱨᱩᱰᱟᱝ ᱠᱚᱫᱚ ᱛᱟᱦᱚᱞᱮ ᱜᱚᱡ ᱠᱮ ᱠᱚ ᱠᱮᱯᱮᱭᱟ ᱥᱮ ᱵᱟᱝ ᱟᱯᱮ ᱫᱚ?
ᱟᱸ ᱚᱱᱚᱝᱠᱟ ᱫᱚ ᱵᱟᱝᱼᱟ, ᱯᱟᱹᱦᱤᱞ ᱜᱮ ᱦᱳᱭᱳᱜ ᱠᱟᱱ ᱛᱟᱦᱮᱱ ᱡᱟᱹᱥᱛᱤ ᱫᱚ ᱾ ᱦᱳᱭ ᱦᱳᱭ᱾ ᱱᱮᱛᱟᱨ ᱫᱚ ᱥᱮᱨᱚᱠᱚᱢ ᱫᱚ ᱟᱫᱚ ᱵᱟᱝ ᱞᱮᱠᱟᱜᱮ ᱾
ᱟᱪᱪᱷᱟ ᱟᱪᱪᱷᱟ ᱾ ᱛᱟᱦᱚᱞᱮ ᱵᱟᱹᱨᱩᱰᱟᱝ ᱡᱤᱞ ᱨᱮ ᱛᱟᱦᱚᱞᱮ ᱪᱮᱫ ᱞᱮᱠᱟᱱ ᱚᱱᱟ ᱵᱷᱤᱴᱟᱢᱤᱱ ᱠᱚ ᱧᱟᱢᱚᱜᱼᱟ?
ᱟᱫᱚ, ᱵᱷᱤᱴᱟᱢᱤᱱ ᱢᱟ ᱯᱨᱚᱴᱤᱱ ᱢᱟ ᱥᱟᱱᱟᱢ ᱞᱮᱠᱟᱱ ᱡᱮᱞ ᱠᱚᱨᱮ ᱜᱮ ᱡᱟᱹᱥᱛᱤ ᱫᱚ ᱢᱟᱱᱮ, ᱛᱟᱦᱮᱱ ᱡᱮᱞ ᱞᱮᱠᱟᱱ ᱥᱟᱱᱟᱢ ᱞᱮᱠᱟᱱ ᱡᱮᱞ ᱠᱚᱜᱮ ᱛᱟᱦᱮᱱ ᱜᱮᱭᱟ ᱾
ᱮᱱ ᱨᱮᱦᱚᱸ, ᱵᱟᱹᱨᱩᱴᱟᱝ ᱡᱮᱞ ᱨᱮᱫᱚ ᱟᱹᱰᱤ ᱟᱞᱟᱫᱟ ᱯᱨᱚᱴᱤᱱ ᱦᱮᱱᱟᱜᱼᱟ᱾ ᱪᱮᱫ ᱞᱮᱠᱟᱱ ᱯᱨᱚᱴᱤᱱ ᱦᱮᱱᱟᱜ? ᱢᱟᱱᱮ ᱠᱚ ᱡᱚᱢ ᱛᱟ ᱵᱟᱲᱟᱭ ᱛᱟᱦᱮᱸᱜ ᱟᱯᱮ ᱛᱚ ᱾
ᱟᱫᱚ ᱟᱹᱞᱤᱧ ᱫᱚ ᱡᱚᱢ ᱠᱚᱢᱟ ᱵᱟᱝ ᱦᱩᱭ ᱠᱟᱱᱟ ᱵᱟᱨᱚᱰᱟᱝ ᱠᱚ, ᱟᱫᱚ ᱥᱮ ᱨᱚᱠᱚᱢ ᱫᱚ ᱵᱟᱹᱞᱤᱝ ᱵᱟᱲᱟᱭᱟ ᱚᱱᱟ ᱤᱫᱤ ᱠᱟᱛᱮ ᱫᱚ᱾ ᱵᱟᱨᱩᱰᱟᱝ ᱡᱮᱞ ᱠᱚ ᱤᱫᱤ ᱠᱟᱛᱮ ᱫᱚ ᱾ ᱦᱳᱭ, ᱦᱳᱭ ᱦᱚᱸ᱾
ᱟᱫᱚ ᱟᱹᱞᱤᱧ ᱫᱚᱞᱤᱧ ᱱᱚᱝᱠᱟᱞᱤᱧ ᱟᱸᱡᱚᱢ ᱠᱟᱫᱟ᱾ ᱟᱞᱤᱧ ᱦᱚᱸ ᱵᱟᱝᱞᱤᱧ ᱡᱚᱢ ᱟᱠᱟᱜ ᱠᱚᱣᱟ, ᱛᱚ ᱱᱚᱝᱠᱟ ᱟᱸᱡᱚᱢ ᱦᱚᱸ ᱵᱟᱲᱟ ᱠᱟᱫᱤᱧ ᱤᱧ ᱫᱚ ᱡᱮ ᱵᱟᱹᱨᱩᱰᱟᱝ ᱡᱤᱞ ᱡᱚᱢ ᱞᱮᱠᱷᱟᱱ ᱵᱟᱝ ᱢᱟ ᱦᱚᱲᱢᱚ ᱨᱮ ᱫᱟᱲᱮ ᱠᱚ, ᱯᱮᱥᱤ ᱠᱚ ᱦᱮᱸᱥᱮ᱾ ᱡᱟᱦᱟᱸ ᱫᱚ ᱚᱱᱟ ᱯᱮᱥᱤ ᱡᱤᱞ ᱠᱚ ᱦᱮᱱᱟᱜᱼᱟ, ᱚᱱᱟ ᱠᱚ ᱟᱹᱰᱤ ᱡᱳᱨ ᱢᱟᱱᱮ ᱢᱟᱱᱮ ᱪᱮᱫ ᱤᱧ ᱞᱟᱹᱭᱼᱟ, ᱟᱹᱰᱤ ᱡᱳᱨ ᱢᱟᱱᱮ ᱫᱟᱲᱮ ᱵᱩᱡᱷᱟᱹᱜᱼᱟ᱾ ᱟᱨ ᱚᱱᱟ ᱠᱚ ᱦᱟᱨᱟᱜᱼᱟ ᱦᱮᱸᱥᱮ ᱾ ᱚᱝᱠᱟ ᱞᱮᱠᱟᱱᱟᱜ ᱟᱨᱠᱤ, ᱟᱫᱚ ᱵᱷᱤᱴᱟᱢᱤᱱ ᱫᱚ ᱪᱮᱜ ᱦᱮᱱᱟᱜᱼᱟ? ᱠᱷᱚᱱ ᱚᱱᱟ ᱫᱚ ᱦᱟᱸᱜ ᱠᱷᱚᱱ ᱵᱟᱝ ᱧᱮᱞ ᱦᱩᱭ ᱠᱟᱱᱟ, ᱵᱟᱝ ᱵᱟᱲᱟᱭ ᱦᱩᱭᱩᱜᱼᱟ ᱾
ᱦᱳᱭ, ᱦᱳᱭ, ᱦᱳᱭ ᱾ ᱟᱫᱚ ᱦᱳᱭ ᱫᱟᱲᱮᱜᱼᱟ ᱯᱟᱞᱮᱱᱟ ᱫᱚ, ᱦᱩᱭ ᱫᱟᱲᱮᱭᱟᱜᱼᱟ ᱵᱟᱝ ᱞᱮᱠᱟ ᱫᱚ ᱵᱟᱝ ᱠᱟᱱᱟ ᱾
ᱦᱮᱸ᱾ ᱟᱫᱚ ᱚᱱ ᱛᱟᱦᱚᱞᱮ ᱜᱚᱝᱠᱮ ᱛᱟᱦᱚᱞᱮ, ᱚᱝᱠᱟ ᱛᱟᱦᱚᱞᱮ ᱟᱯᱮᱥᱮᱫ ᱦᱳᱲᱳ ᱨᱚᱦᱚᱭ ᱠᱚᱫᱚ ᱪᱮᱫ ᱞᱮᱠᱟ?
ᱦᱳᱭ ᱦᱳᱲᱳ ᱨᱚᱦᱚᱭ ᱫᱚ, ᱱᱚᱣᱟ ᱞᱟᱦᱟ ᱟᱹᱰᱤ ᱢᱟᱱᱮ ᱡᱩᱱ ᱨᱮᱱᱟᱜ, ᱚᱱᱮ ᱠᱤᱪᱷᱤ ᱜᱟᱱ ᱦᱚᱲ ᱫᱚ ᱡᱩᱱ ᱨᱮᱱᱟᱜ ᱚᱱᱠᱟ ᱠᱩᱲᱤ ᱥᱮᱫ ᱠᱷᱚᱱ ᱜᱮᱠᱚ ᱨᱚᱦᱚᱭ ᱠᱟᱫᱟ᱾ ᱟᱫᱚ ᱡᱟᱹᱥᱛᱤ ᱫᱚ, ᱦᱚᱸᱜᱼᱚ ᱱᱚᱣᱟ ᱡᱟᱹᱯᱩᱫ ᱠᱤᱪᱷᱩ ᱫᱤᱱ ᱛᱤᱨᱤᱥ ᱮ ᱛᱤᱨᱤᱥ ᱛᱟᱹᱨᱤᱠᱷ ᱡᱟᱦᱟᱸ ᱛᱤᱨᱤᱥ ᱡᱩᱱ ᱯᱚᱨ, ᱟᱹᱰᱤ ᱡᱟᱹᱥᱛᱤ ᱜᱮ ᱫᱟᱜ ᱠᱮᱫᱟᱭ ᱥᱮ ᱾ ᱟᱫᱚ ᱚᱱᱟ ᱫᱟᱜ ᱡᱟᱹᱯᱩᱫ ᱛᱮᱜᱮ, ᱡᱟᱹᱥᱛᱤ ᱦᱚᱲ ᱫᱚ ᱨᱚᱦᱚᱭ ᱠᱟᱹᱢᱤ ᱦᱚᱨᱟ ᱫᱚᱠᱚ ᱞᱟᱦᱟ ᱠᱟᱜᱼᱟ ᱾
ᱟᱪᱪᱷᱟ ᱾
ᱦᱳᱭ ᱦᱳᱭ, ᱟᱨ ᱠᱤᱪᱷᱩ ᱜᱟᱱ ᱦᱚᱲ ᱫᱚ ᱵᱟᱹᱠᱤ ᱢᱮᱱᱟᱜ ᱠᱚᱣᱟ ᱾ ᱛᱚᱞᱟ ᱠᱚ ᱥᱮ, ᱦᱳᱲᱳ ᱤᱛᱟᱹ ᱠᱚ ᱵᱟᱝ ᱦᱩᱭ ᱧᱚᱜ ᱠᱟᱱ ᱛᱟᱠᱚ ᱛᱮ ᱩᱱᱠᱩ ᱫᱚ ᱮᱸ ᱱᱟᱥᱮ ᱫᱚᱠᱚ ᱞᱮᱴᱚᱜ ᱠᱟᱱ ᱜᱮᱭᱟ, ᱫᱮᱨᱤᱜ ᱠᱟᱱ ᱜᱮᱭᱟ ᱾
ᱟᱪᱪᱷᱟ ᱾
ᱦᱳᱭ, ᱦᱳᱭ᱾ ᱟᱫᱚ ᱟᱯᱮ ᱥᱮᱱ ᱜᱮ ᱪᱮᱫ ᱞᱮᱠᱟ ᱦᱩᱲᱩ ᱨᱚᱦᱚᱭ ᱵᱟᱹᱠᱷᱨᱟ ᱛᱮ?
ᱟᱞᱮ ᱥᱮᱫ ᱢᱟ ᱚᱱᱠᱟ ᱟᱠᱟᱞ ᱟᱠᱟᱫ ᱞᱮᱭᱟᱭ ᱜᱚᱝᱠᱮ, ᱟᱫᱚ ᱛᱟᱦᱚᱞᱮ ᱦᱩᱲᱩ ᱠᱚᱫᱚ ᱵᱟᱞᱮ ᱨᱚᱦᱚᱭ ᱫᱟᱲᱮᱭᱟᱜ ᱠᱟᱱᱟ ᱱᱟᱜ ᱠᱷᱟᱱ ᱟᱫᱚ ᱚᱱᱟ ᱜᱮ ᱪᱳᱴ ᱪᱟᱸᱫᱳᱣᱟᱜ ᱥᱤᱨᱡᱚᱱ ᱪᱮᱫ ᱞᱮᱠᱟ? ᱵᱟᱭ ᱫᱟᱭᱟ ᱫᱩᱞᱟᱹᱲ ᱟᱞᱮ ᱠᱟᱱᱟ᱾ ᱟᱫᱚ ᱪᱮᱫ ᱞᱮ ᱪᱮᱠᱟ ᱠᱟᱛᱮᱫ ᱱᱟᱜ ᱠᱷᱟᱱ ᱜᱟᱱᱚᱜᱼᱟ ᱱᱟᱜ ᱠᱷᱟᱱ ᱞᱮ ᱨᱚᱦᱚᱭᱟ ᱵᱟᱞᱮ ᱵᱩᱡᱷᱟᱹᱣ ᱫᱟᱲᱮᱭᱟᱜ
ᱟᱪᱷᱟ ᱟᱪᱷᱟ ᱟᱪᱷᱟ ᱦᱳᱭ ᱦᱳᱭ ᱟᱫᱚ ᱥᱟᱱᱟᱢ ᱥᱮᱫ ᱥᱟᱱᱟᱢ ᱴᱚᱴᱷᱟ ᱥᱮᱫ ᱜᱮ ᱦᱚᱭᱞᱚᱝ ᱠᱚᱫᱚ ᱥᱚᱢᱟᱱ ᱵᱷᱟᱵ ᱛᱮᱫᱚ ᱵᱟᱝ ᱛᱟᱦᱮᱱᱟ ᱥᱮ ᱚᱠᱟ ᱥᱮᱫ ᱫᱚ ᱡᱟᱹᱥᱛᱤ ᱫᱟᱜᱽ ᱜᱮᱭᱟ ᱚᱠᱟᱥᱮᱫ ᱫᱚ ᱠᱟᱹᱴᱤᱡ ᱢᱟᱱᱮ ᱚᱱᱠᱟ ᱟᱠᱟᱞ ᱴᱟᱭᱤᱯ ᱧᱚᱜ ᱜᱮᱭᱟ ᱟᱫᱚ ᱠᱟᱛᱷᱟ ᱫᱚ ᱦᱳᱭᱳᱜ ᱠᱟᱱᱟ ᱟᱫᱚ ᱡᱩᱫᱤ ᱫᱟᱜ ᱡᱟᱹᱯᱩᱫ ᱠᱚ ᱵᱟᱝ ᱦᱳᱭᱳᱜᱼᱟ ᱛᱚ ᱚᱱᱠᱟᱱ ᱨᱚᱦᱚᱭ ᱛᱟᱞᱦᱮ ᱢᱤᱱᱤ ᱥᱮ ᱥᱮᱞᱚ ᱚᱱᱠᱟᱱ ᱡᱟᱦᱟᱱᱟᱜ ᱚᱱᱠᱟᱱ ᱡᱤᱱᱤᱥ ᱠᱚ ᱵᱟᱹᱱᱩᱜᱼᱟ
ᱵᱟᱝ ᱵᱟᱝ ᱟᱞᱮᱥᱮᱫ ᱫᱚ ᱚᱱᱠᱟ ᱞᱮᱠᱟᱱᱟᱜ ᱥᱩᱡᱳᱜᱽ ᱥᱩᱵᱤᱫᱷᱟ ᱵᱟᱹᱱᱩᱜᱼᱟ ᱟᱞᱮ ᱧᱩ ᱫᱟᱜ ᱦᱚᱸ ᱟᱹᱰᱤ ᱠᱚᱥᱴᱚ ᱠᱟᱛᱮᱫ ᱞᱮ ᱧᱩᱭᱟ ᱡᱷᱟᱨᱱᱟ ᱰᱟᱰᱤ ᱫᱟᱜ ᱞᱮ ᱧᱩᱭᱟ।
ᱟᱪᱷᱟ ᱟᱪᱷᱟ ᱟᱪᱷᱟ।
ᱢᱟᱱᱮ ᱟᱞᱮ ᱥᱮᱫ ᱫᱚ ᱢᱟᱱᱮ ᱞᱮᱭᱟᱨ ᱜᱮ ᱵᱟᱹᱱᱩᱜᱼᱟ ᱞᱮᱭᱟᱨ ᱵᱟᱹᱱᱩᱜᱼᱟ ᱦᱟᱱᱮ ᱵᱟᱹᱭᱦᱟᱹᱲ ᱥᱮᱫ ᱨᱮᱼᱼ ᱚᱱᱮ ᱡᱷᱟᱨᱱᱟ ᱰᱟᱹᱰᱤ ᱫᱟᱜᱼᱟᱞᱮ ᱚᱱᱟ ᱠᱚᱜᱮᱞᱮ ᱧᱩᱭᱟ ᱟᱨᱠᱤ ᱡᱮ ᱟᱞᱮ ᱥᱮᱫ ᱴᱤᱭᱩᱵ ᱠᱚᱞ ᱥᱮ ᱴᱤᱭᱩᱵ ᱳᱭᱮᱞ ᱨᱮᱱᱟᱜ ᱠᱳᱱᱳ ᱥᱩᱡᱳᱜ ᱥᱩᱵᱤᱫᱷᱟ ᱜᱮ ᱵᱟᱹᱱᱩᱜᱼᱟ। ᱟᱥᱟ ᱢᱟᱨᱥᱟᱞ ᱫᱚ ᱟᱹᱰᱤ ᱥᱟᱜᱤᱧ ᱨᱮᱱᱟᱜ ᱠᱟᱛᱷᱟ ᱠᱟᱱᱟ।
ᱟᱪᱷᱟ ᱟᱪᱷᱟ ᱛᱟᱦᱚᱞᱮ ᱡᱚᱫᱤ ᱡᱟᱦᱟᱸ ᱞᱮᱠᱟ ᱠᱟᱛᱮᱜ ᱦᱚᱭᱛᱚ ᱚᱱᱮᱻ ᱟᱠᱟᱞ ᱠᱮᱫᱼᱟᱭ ᱥᱮ ᱫᱟᱜ ᱡᱟᱹᱲᱤ ᱠᱚ ᱵᱟᱝ ᱦᱩᱭᱱᱟ ᱛᱟᱞᱦᱮ ᱪᱟᱥ ᱠᱟᱹᱢᱤᱫ ᱫᱚ ᱚᱱᱠᱟ ᱜᱮ ᱛᱟᱦᱮᱱᱟ ᱦᱟᱹᱯᱤᱫ ᱨᱮᱜᱮ
ᱦᱮᱸ ᱟᱫᱚ ᱦᱟᱹᱯᱤᱫ ᱨᱮᱜᱮ ᱛᱟᱦᱮᱱᱟ ᱟᱫᱚ ᱪᱮᱫ ᱮᱢ ᱪᱤᱠᱟᱹᱭᱟ ᱫᱟᱜ ᱵᱟᱝᱠᱷᱟᱱ ᱛᱚ ᱵᱟᱝ ᱦᱩᱭᱩᱜᱼᱟ ᱛᱚ ᱱᱚᱣᱟ ᱫᱚ ᱫᱩᱞ ᱫᱟᱜᱼᱼ ᱠᱟᱛᱮᱫ ᱛᱚ ᱟᱨ ᱵᱟᱢ ᱦᱳᱲᱩ ᱛᱚ ᱵᱟᱢ ᱵᱟᱧᱪᱟᱣ ᱫᱟᱲᱮᱭᱟᱜᱼᱟ
ᱦᱳᱭ ᱦᱳᱭ ᱦᱳᱭ ᱮᱠᱫᱚᱢ ᱮᱠᱫᱚᱢ
ᱦᱮᱸ ᱟᱫᱚ ᱚᱱᱮ ᱚᱱᱠᱟ ᱵᱟᱭᱨᱮ ᱠᱟᱹᱢᱤ ᱠᱚᱞᱮ ᱪᱟᱞᱟᱜᱼᱟ ᱟᱨᱠᱤ ᱦᱮᱸᱥᱮ ᱞᱟᱦᱟ ᱞᱟᱯᱟ ᱟᱹᱥᱩᱞᱚᱜ ᱦᱩᱭᱩᱜ ᱜᱮᱭᱟ ᱡᱟᱦᱟᱸ ᱞᱮᱠᱟ
ᱦᱮᱸ ᱦᱮᱸ ᱦᱮᱸ ᱡᱤᱭᱚᱱ ᱫᱚ ᱪᱟᱞᱟᱣ ᱛᱮᱜᱮ ᱦᱳᱭᱳᱜᱼᱟ ᱠᱷᱟᱸᱰᱟᱣ ᱛᱮᱜᱮ ᱦᱳᱭᱳᱜᱼᱟ ᱡᱟᱦᱟᱸ ᱞᱮᱠᱟᱛᱮ
ᱱᱟᱢᱟᱞ ᱠᱟᱹᱢᱤ ᱠᱚᱞᱮ ᱪᱟᱞᱟᱜ ᱜᱮᱭᱟ ᱟᱫᱚ ᱱᱟᱢᱟᱞ ᱥᱮᱫ ᱫᱚ ᱠᱷᱟᱱ ᱪᱟᱥ ᱦᱩᱭᱩᱜ ᱜᱮᱭᱟ ᱟᱫᱚ ᱚᱱᱟ ᱱᱟᱢᱟᱞ ᱠᱚᱨᱮ ᱜᱮ ᱠᱟᱹᱢᱤ ᱠᱟᱛᱮᱫ ᱞᱮ ᱟᱹᱥᱩᱞᱚᱜ ᱠᱟᱱᱟ ᱟᱨᱠᱤ
ᱟᱪᱷᱟ ᱟᱪᱷᱟ ᱟᱪᱷᱟ ᱦᱮᱸ ᱟᱫᱚ ᱟᱵᱚ ᱥᱟᱱᱛᱟᱲ ᱥᱮ ᱟᱵᱚ ᱢᱟᱹᱱᱢᱤ ᱡᱤᱭᱚᱱ ᱥᱮ ᱟᱵᱚ ᱥᱟᱱᱛᱟᱲ ᱡᱤᱭᱚᱱ ᱫᱚ ᱚᱱᱟ ᱠᱚ ᱠᱟᱹᱢᱤ ᱠᱟᱹᱥᱱᱤ ᱠᱟᱛᱮᱜᱮ ᱟᱫᱚ ᱟᱵᱚ ᱠᱚ ᱱᱚᱣᱟ ᱴᱟᱭᱤᱢ ᱚᱱᱟ ᱠᱚ ᱧᱮᱞ ᱠᱟᱛᱮᱫ ᱟᱵᱚ ᱡᱟᱦᱟᱱᱟᱜ ᱜᱮ ᱚᱱᱠᱟᱱ ᱢᱟᱱᱮ ᱚᱞᱚᱜ ᱯᱟᱲᱦᱟᱜ ᱠᱟᱹᱢᱤ ᱠᱚ ᱞᱟᱦᱟ ᱤᱫᱤ ᱦᱩᱭᱩᱜ ᱛᱟᱵᱚᱱᱟ ᱵᱟᱝᱠᱷᱟᱱ ᱫᱚ ᱟᱵᱚ ᱚᱱᱠᱟᱜᱮ ᱢᱟᱱᱮ ᱯᱟᱹᱦᱤᱞ ᱦᱚᱲ ᱞᱮᱠᱟᱜᱮ ᱡᱮ ᱚᱱᱠᱟ ᱠᱟᱹᱢᱤ ᱛᱟᱞᱟ ᱛᱮᱜᱮ ᱵᱟᱝᱠᱷᱟᱱ ᱟᱵᱚ ᱡᱤᱭᱚᱱ ᱫᱚ ᱪᱟᱞᱟᱣ ᱤᱫᱟᱹ ᱦᱩᱭᱩᱜ ᱛᱟᱵᱚᱱᱟ।
ᱦᱮᱸ ᱦᱮᱸ ᱦᱮᱸ।
ᱮᱠᱫᱚᱢ ᱮᱠᱫᱚᱢ।
ᱚᱱᱟ ᱟᱹᱰᱤ ᱱᱟᱯᱟᱭ ᱠᱟᱛᱷᱟ ᱟᱨ ᱛᱟᱞᱦᱮ ᱜᱚᱝᱠᱮ ᱛᱟᱞᱦᱮ ᱚᱱᱠᱟᱼᱼ ᱟᱯᱮ ᱥᱮᱫ ᱛᱟᱞᱦᱮ ᱟᱨ ᱪᱮᱫ ᱠᱚ ᱛᱟᱞᱦᱮ ᱥᱚᱵᱽᱡᱤ ᱠᱚᱯᱮ ᱪᱟᱥ ᱜᱮᱭᱟ ᱥᱮ ᱵᱟᱝᱯᱮ ᱪᱟᱥᱟ?
ᱦᱳᱭ ᱪᱟᱼᱼ ᱪᱟᱥ ᱫᱚ ᱦᱩᱭᱩᱜ ᱠᱟᱱ ᱜᱮᱭᱟ ᱮᱸᱻ ᱱᱚᱣᱟ ᱴᱟᱭᱤᱢ ᱫᱚ ᱡᱮᱦᱮᱛᱩ ᱦᱳᱲᱳ ᱥᱤᱡᱤᱱ ᱠᱟᱱᱟᱼᱼ ᱟᱫᱚ ᱛᱟᱣ ᱨᱮᱦᱚᱸ ᱡᱟᱦᱟᱸ ᱠᱚᱨᱮᱜ ᱚᱱᱠᱟᱱ ᱜᱷᱩᱴᱩ ᱡᱟᱭᱜᱟ ᱠᱚ ᱛᱟᱦᱮᱱ ᱜᱮᱭᱟ ᱥᱮ
ᱦᱩᱸ
ᱟᱫᱚ ᱚᱱᱠᱟᱱ ᱜᱷᱩᱴᱩ ᱡᱟᱭᱜᱟ ᱠᱚᱨᱮᱫ ᱫᱚ ᱩᱸ ᱼᱼ ᱵᱮᱸᱜᱟᱲ ᱠᱚ ᱯᱚᱴᱚᱞ ᱵᱮᱸᱜᱟᱲ ᱰᱸᱮᱲᱚᱥ ᱥᱟᱶᱛᱮ ᱠᱩᱸᱫᱽᱨᱤ ᱠᱚ ᱵᱚᱨᱵᱚᱴᱤ ᱠᱚ ᱚᱱᱠᱟᱱ ᱡᱟᱛᱤᱭᱚ ᱡᱤᱱᱤᱥ ᱠᱚ ᱪᱟᱥ ᱦᱩᱭ ᱟᱠᱟᱱᱟ ᱟᱫᱚ ᱱᱮᱛᱟᱨ ᱢᱟ ᱫᱟᱜ ᱫᱤᱱ ᱠᱷᱮᱛ ᱵᱟᱹᱭᱦᱟᱹᱲ ᱠᱚᱨᱮᱫᱚ ᱥᱚᱵᱽᱡᱤ ᱨᱚᱦᱚᱭ ᱵᱟᱝ ᱜᱟᱱᱚᱜᱼᱟ᱾ ᱨᱚᱦᱚᱭ ᱞᱮᱱᱠᱷᱟᱱ ᱥᱮᱭᱟ ᱠᱟᱛᱮ ᱵᱟᱝᱠᱷᱟᱱ ᱜᱩᱡᱩᱜᱼᱟ ᱡᱟᱦᱟᱱᱟᱜ ᱤᱭᱟᱹ ᱠᱟᱛᱮ ᱫᱟᱜ ᱵᱮᱥᱤ ᱧᱟᱢ ᱞᱮᱠᱷᱟᱱ ᱟᱫᱚ ᱮᱠᱟᱞᱛᱮ ᱮᱠᱫᱚᱢ ᱦᱩᱲᱩ ᱠᱚ ᱨᱟᱠᱟᱵ ᱠᱟᱛᱮᱫ ᱟᱨᱦᱚᱸ ᱮᱠᱫᱚᱢ ᱥᱚᱵᱡᱤ ᱟᱹᱰᱤ ᱡᱳᱨᱫᱷᱟᱨ ᱜᱮ ᱪᱟᱥᱮᱼᱟ᱾
ᱟᱪᱷᱟ ᱡᱳᱨ ᱫᱷᱟᱨᱟ ᱜᱮ ᱵᱟᱝ ᱟᱪᱷᱟ ᱟᱪᱷᱟ᱾ ᱛᱚ ᱟᱞᱮ ᱥᱮᱫ ᱫᱚ ᱚᱱᱠᱟ ᱫᱚ ᱪᱮᱫ ᱦᱚᱸ ᱵᱟᱝ ᱦᱩᱭᱩᱜᱼᱟ ᱟᱨᱠᱤ ᱟᱞᱮᱥᱮᱫ ᱫᱚ ᱦᱳᱲᱩ ᱧᱩ ᱫᱟᱜ ᱵᱟᱞᱮ ᱧᱟᱢ ᱮᱫᱟ ᱢᱟᱱᱮ ᱵᱩᱡ ᱫᱟᱲᱮᱭᱟᱜ ᱠᱟᱱ ᱜᱮᱭᱟᱢ ᱚᱠᱟ ᱞᱮᱠᱟᱱᱟᱜ ᱚᱵᱚᱥ ᱞᱟ ᱨᱮ ᱢᱮᱱᱟᱜ ᱞᱮᱭᱟ ᱥᱩᱡᱳᱜᱽ ᱥᱩᱵᱤᱫᱷᱟ ᱠᱚ ᱵᱟᱹᱱᱩᱜ ᱛᱟᱞᱮᱭᱟ ᱟᱞᱮᱥᱮᱫ ᱫᱚ ᱟᱨᱠᱤ᱾ ᱟᱞᱮ ᱥᱮᱫ ᱫᱚ ᱚᱱᱠᱟ ᱥᱩᱡᱳᱜ ᱥᱩᱵᱤ ᱫᱚ ᱵᱟᱹᱱᱩᱜᱼᱟ ᱟᱫᱚ ᱚᱱᱠᱟᱱᱟᱜ ᱡᱟᱭᱜᱟ ᱨᱮᱜᱮ ᱥᱮ ᱫᱷᱩᱲᱤ ᱫᱷᱟᱹᱨᱛᱤ ᱨᱮᱜᱮ ᱪᱟᱸᱫᱳ ᱵᱚᱸᱜᱟ ᱰᱮᱨᱟ ᱠᱟᱜ ᱞᱮᱭᱟᱭ ᱥᱮ ᱪᱟᱸᱫᱳ ᱵᱚᱸᱜᱟᱟᱜ ᱫᱟᱲᱮᱛᱮ ᱚᱱᱠᱟᱜᱮ ᱢᱮᱱᱟᱜ ᱞᱮᱭᱟ ᱛᱚ ᱟᱫᱚ ᱚᱠᱟᱛᱮᱢ ᱪᱟᱞᱟᱜᱼᱟ᱾
ᱦᱮᱸ ᱟᱫᱚ ᱪᱟᱸᱫᱚ ᱵᱚᱸᱜᱟ ᱫᱚ ᱦᱳᱭ ᱦᱳᱭ ᱟᱫᱚ ᱪᱟᱸᱫᱚ ᱵᱚᱸᱜᱟ ᱫᱚ ᱥᱟᱱᱟᱢ ᱦᱚᱲ ᱜᱮ ᱢᱚᱸᱡᱽ ᱡᱟᱭᱜᱟ ᱠᱚᱨᱮ ᱜᱮ ᱢᱚᱸᱡᱽ ᱧᱮᱞ ᱠᱟᱛᱮᱜ ᱜᱮ ᱰᱮᱨᱟᱵᱚᱱᱟᱭ ᱟᱫᱚ ᱱᱤᱛᱚᱜ ᱴᱟᱭᱤᱢ ᱵᱚᱱ ᱧᱮᱞᱟ᱾ ᱟᱹᱰᱤ ᱡᱟᱦᱟᱸ ᱛᱱᱟᱹᱜ ᱚᱱᱠᱟᱱ ᱮᱸᱴᱠᱮᱴᱬᱮ ᱡᱟᱭᱜᱟ ᱨᱮᱜᱮ ᱥᱚᱨᱠᱟᱨ ᱫᱚ ᱟᱹᱰᱤ ᱞᱮᱠᱟᱱ ᱡᱮᱢᱚᱱ ᱥᱳᱞᱟᱨ ᱢᱤᱱᱤ ᱥᱮ ᱡᱟᱦᱟᱱ ᱚᱱᱠᱟᱱ ᱡᱟᱦᱟᱸ ᱠᱚᱨᱮ ᱞᱟᱭᱤᱴ ᱵᱟᱹᱱᱩᱜᱼᱟ ᱡᱟᱦᱟᱸ ᱟᱛ ᱥᱮ ᱵᱤᱨ ᱠᱚᱨᱮ ᱠᱚ ᱛᱟᱦᱮᱱ ᱜᱮᱭᱟ ᱢᱟᱱᱮ ᱚᱱᱠᱟᱱ ᱚᱲᱟᱜ ᱠᱚ ᱛᱚ ᱢᱮᱱᱟᱜ ᱜᱮᱭᱟ ᱵᱤᱨ ᱠᱚᱨᱮ ᱠᱤᱪᱷ ᱜᱟᱱ ᱦᱚᱲᱟᱜ ᱫᱚ ᱵᱤᱨ ᱫᱤ ᱫᱤᱥᱚᱢ ᱫᱚᱵᱚᱱ ᱧᱮᱞ ᱟᱠᱟᱫ ᱜᱮᱭᱟ ᱛᱚ ᱟᱫᱚ ᱥᱚᱲᱚᱠ ᱥᱚᱲᱚᱠ ᱛᱮ ᱥᱮ ᱚᱱᱠᱟ ᱰᱟᱦᱟᱨ ᱰᱟᱦᱟᱨ ᱛᱮᱛᱚ ᱞᱟᱭᱤᱴ ᱩᱱᱠᱩ ᱦᱚᱲᱟᱜ ᱫᱚ ᱠᱷᱟᱴᱟᱣ ᱨᱮᱱᱟᱜ ᱤᱭᱟᱹ ᱫᱚ ᱵᱟᱹᱱᱩᱜ ᱛᱟᱠᱚᱣᱟ ᱥᱮ᱾ ᱟᱫᱚ ᱥᱚᱨᱠᱟᱨ ᱫᱚ ᱚᱱᱠᱟ ᱠᱚᱨᱮ ᱦᱳᱭ ᱥᱟᱢᱚᱨᱛᱷᱚᱱ ᱫᱚ ᱵᱟᱹᱱᱩᱜ ᱛᱟᱠᱚᱣᱟ ᱟᱫᱚ ᱥᱚᱨᱠᱟᱨ ᱚᱱᱠᱟᱱ ᱡᱟᱭᱜᱟ ᱠᱚᱨᱮ ᱞᱟᱭᱤᱴ ᱥᱳᱞᱟᱨ ᱞᱟᱭᱤᱴ ᱠᱚᱭ ᱮᱢ ᱤᱫᱤᱭᱟᱠᱟᱫ ᱠᱚᱣᱟ ᱟᱨ ᱡᱟᱦᱟᱸ ᱠᱚᱨᱮ ᱫᱟᱜ ᱟᱹᱰᱤ ᱟᱱᱟᱴ ᱜᱮᱭᱟ ᱚᱱᱠᱟᱱ ᱢᱤᱱᱤ ᱠᱚ ᱵᱟᱹᱱᱩᱜᱼᱟ ᱛᱚ ᱚᱱᱠᱟᱟᱱ ᱥᱳᱞᱟᱨ ᱤᱭᱟ ᱢᱤᱱᱤ ᱠᱚᱭ ᱞᱟᱜᱟᱣ ᱠᱟᱜ ᱠᱚᱣᱟ᱾
ᱦᱩᱸ᱾
ᱛᱚ ᱟᱯᱮᱥᱮᱫ ᱚᱱᱠᱟᱱ ᱥᱩᱡᱳᱜᱽ ᱥᱩᱵᱤᱫᱟ ᱯᱮ ᱦᱟᱢᱮᱴ ᱫᱟᱲᱮ ᱠᱟᱣᱫᱟ ᱥᱮ ᱵᱟᱝᱟ?
ᱵᱟᱝᱟ ᱵᱟᱝᱟ ᱟᱞᱮ ᱥᱮᱫ ᱫᱚ ᱚᱱᱠᱟᱱᱟᱜ ᱥᱩᱡᱳᱜᱽ ᱥᱩᱵᱤᱫᱷᱟ ᱫᱚ ᱵᱟᱹᱣᱨᱤ ᱦᱟᱢᱮᱴᱟ ᱱᱤᱛᱚᱜ ᱫᱷᱟᱹᱨᱤᱡ ᱛᱮ᱾ ᱛᱚ ᱢᱚᱱᱮ ᱦᱩᱭᱩᱜᱭ ᱠᱟᱱᱟ ᱡᱮ ᱟᱜᱟᱢ ᱫᱤᱱ ᱨᱮᱫᱚᱞᱮ ᱦᱟᱢᱮᱴᱟ ᱟᱨᱠᱤ᱾ ᱦᱮᱸᱥᱮ ᱛᱚ ᱟᱯᱟᱛᱚᱛᱚ ᱵᱟᱞᱮ ᱦᱟᱢᱮᱴ ᱠᱟᱫᱟ ᱟᱨᱠᱤ ᱛᱚ ᱱᱤᱭᱟᱹ ᱜᱷᱟᱹᱲᱤᱡ ᱫᱚ ᱱᱚᱝ ᱚᱱᱠᱟ ᱠᱟᱛᱮᱜ ᱜᱮ ᱡᱤᱵᱚᱱ ᱡᱟᱯᱚᱱ ᱞᱮ ᱠᱟᱴᱟᱣᱮᱫ ᱛᱟᱞᱮᱭᱟ ᱟᱨᱠᱤ ᱟᱫᱚ ᱚᱠᱚᱭ ᱪᱮᱫ ᱮᱢ ᱢᱮ ᱛᱟᱭᱟ ᱦᱮᱸᱥᱮ ᱟᱫᱚ ᱱᱤᱡᱮ ᱛᱮᱜᱮ ᱟᱹᱥᱩᱞᱚᱜ ᱦᱩᱭᱩᱜᱼᱟ ᱟᱨᱠᱤ ᱱᱚᱜᱼ ᱱᱚᱝᱠᱟ ᱞᱮᱠᱟᱱᱟᱜ ᱢᱤᱫᱴᱟᱝ ᱢᱚᱱᱮ ᱡᱤᱣᱤ ᱠᱚ ᱜᱚᱴᱟ ᱠᱟᱛᱮᱫ ᱜᱮ ᱯᱟᱹᱦᱤᱞ ᱦᱚᱲ ᱠᱚ ᱛᱟᱦᱮᱸ ᱠᱟᱱᱟ ᱱᱤᱛᱚᱜ ᱱᱤᱛᱚᱜ ᱦᱚᱸ ᱛᱟᱦᱮᱸ ᱜᱟᱱᱚᱜ ᱜᱮᱭᱟ ᱱᱟᱜ ᱠᱷᱟᱱ᱾ ᱢᱚᱱᱮ ᱨᱮ ᱫᱬᱲᱮ ᱛᱟᱦᱮᱱ ᱠᱷᱟᱱ ᱫᱚ ᱯᱟᱹᱦᱤᱞ ᱦᱚᱲ ᱵᱤᱱᱟᱹ ᱟᱞᱚ ᱛᱮᱠᱚ ᱛᱟᱦᱮᱸ ᱠᱟᱱᱟ ᱵᱟᱠᱚ ᱛᱟᱦᱮᱸ ᱠᱟᱱᱟ ᱠᱤ᱾ ᱥᱮ ᱟᱵᱚ ᱚᱠᱟ ᱠᱷᱚᱱᱟᱜ ᱵᱚᱱ ᱦᱩᱭᱱᱟ ᱥᱮᱨᱚᱠᱚᱢ ᱱᱤᱛᱚᱜ ᱦᱚᱸ ᱱᱚᱝᱠᱟ ᱯᱟᱨᱚᱢ ᱪᱟᱞᱟᱜᱼᱟ ᱟᱨᱠᱤ ᱦᱮᱸ ᱥᱮ ᱫᱤᱱ ᱠᱚᱫᱚ ᱚᱱᱟ ᱱᱤᱭᱮ ᱫᱚ ᱵᱟᱝ ᱚᱥᱩᱵᱤᱫᱷᱟᱜᱼᱟ ᱪᱮᱫ ᱦᱚᱸ᱾ ᱢᱚᱱᱮ ᱠᱚ ᱠᱮᱴᱮᱡ ᱠᱟᱛᱮᱜ ᱛᱟᱦᱮᱸ ᱞᱮᱱ ᱠᱷᱟᱱ ᱜᱮ ᱱᱟᱜ ᱠᱷᱟᱱ ᱡᱷᱚᱛᱚᱣᱟᱜ ᱜᱮ ᱱᱟᱯᱟᱭᱚᱜᱼᱟ᱾ ᱢᱚᱱᱮ ᱫᱟᱲᱮᱜ ᱜᱮ ᱡᱷᱚᱛᱚ ᱫᱟᱲᱮ ᱠᱟᱱᱟ᱾
ᱦᱮᱸ ᱟᱫᱚ ᱢᱚᱱᱮ ᱫᱟᱲᱮ ᱠᱟᱱᱟ ᱵᱟᱲᱟᱭᱵᱚᱱ ᱚᱱᱟᱱᱟᱜᱮ ᱠᱮᱴᱮᱡ ᱫᱟᱲᱮ ᱫᱚ᱾ ᱟᱫᱚ ᱟᱫᱚ ᱦᱚᱜᱼᱚ ᱱᱚᱝᱠᱟᱱ ᱢᱟᱱᱮ ᱫᱩ ᱦᱟᱡᱟᱨ ᱪᱷᱟᱵᱵᱤᱥ ᱨᱮᱦᱚᱸ ᱡᱩᱫᱤ ᱚᱱᱠᱟᱱ ᱞᱟᱹᱜᱤᱫ ᱵᱟᱵᱚᱱ ᱟᱵᱮᱫᱚᱱ ᱱᱟ ᱥᱮ ᱵᱟᱵᱚᱱ ᱢᱮᱱᱟ ᱥᱚᱨᱠᱟᱨ ᱴᱷᱮᱱ ᱛᱚ ᱟᱹᱵᱤᱱ ᱪᱮᱫ ᱞᱮᱠᱟ ᱵᱤᱱ ᱢᱚᱱᱮᱭᱟ ᱴᱷᱤᱠᱚᱜ ᱠᱟᱱᱟ ᱥᱮ ᱵᱟᱝ ᱴᱷᱤᱠᱚᱜ ᱠᱟᱱᱟ?
ᱚᱱᱟ ᱢᱟ ᱦᱮᱸᱜᱮ ᱟᱫᱚ ᱮ ᱠᱷᱟᱱ ᱮᱢ ᱧᱟᱢ ᱟᱵᱚᱱ ᱱᱟᱜ ᱠᱷᱟᱱ ᱚᱱᱠᱟᱱᱟᱜ ᱜᱮ ᱟᱥᱟ ᱢᱮᱱᱟᱜ ᱟᱠᱟᱫᱟ ᱦᱮᱸᱥᱮ᱾ ᱟᱫᱚ ᱦᱳᱭᱛᱳ ᱠᱟᱹᱴᱤᱡ ᱫᱮᱨᱤᱜ ᱠᱟᱱᱟ ᱦᱳᱭᱛᱳ ᱧᱟᱢ ᱟᱵᱚᱱ ᱟᱨᱠᱤ ᱥᱟᱱᱟᱢ ᱠᱚᱜᱮ ᱟᱫᱚ ᱥᱟᱱᱟᱢ ᱠᱚᱜᱮ ᱥᱟᱨᱦᱟᱣ ᱞᱮᱠᱟᱱᱟᱜ ᱜᱮ ᱡᱤᱱᱤᱥ ᱠᱟᱱᱟ ᱛᱚ ᱦᱮᱸᱥᱮ ᱾ ᱦᱮᱸ ᱟᱫᱚ ᱥᱟᱱᱟᱢ ᱦᱚᱲ ᱜᱮᱵᱚᱱ ᱚᱠᱚᱭ ᱦᱚᱸᱛᱚ ᱵᱟᱵᱚᱱ ᱢᱮᱱ ᱫᱟᱲᱮᱭ ᱟᱠᱚᱣᱟ ᱦᱮᱸᱥᱮ, ᱪᱮᱫ ᱦᱚᱸ, ᱦᱮᱸᱥᱮ ᱟᱫᱚ ᱟᱵᱚ ᱫᱚ ᱱᱚᱣᱟ ᱜᱮᱵᱚᱱ ᱢᱚᱱᱮᱭᱟ ᱡᱮ ᱦᱮᱸᱥᱮ ᱟᱞᱮ ᱫᱚ ᱱᱚᱣᱟ ᱜᱮᱞᱮ ᱢᱚᱱᱮᱭᱟ ᱡᱮ ᱛᱟᱦᱞᱮ ᱢᱚᱴᱟᱢᱩᱴᱤ ᱦᱮᱸ ᱱᱤᱡᱮ ᱱᱤᱡᱮᱛᱮ ᱢᱟᱱᱮ ᱡᱤᱭᱚᱱ ᱠᱷᱟᱸᱰᱟᱣ ᱜᱮ ᱟᱹᱰᱤ ᱵᱮᱥ ᱵᱩᱡᱷᱟᱹᱜᱼᱟ ᱚᱠᱚᱭᱟᱜ ᱦᱚᱸ ᱵᱟᱝ ᱤᱭᱟᱹᱨᱮ ᱛᱟᱦᱮᱸ ᱞᱮᱱ ᱠᱷᱟᱱ ᱜᱮ ᱟᱹᱰᱤ ᱵᱮᱥᱟ,
ᱦᱳᱭ ᱟᱫᱚ ᱚᱱᱟ ᱢᱟ ᱦᱮᱸ ᱟᱫᱚ ᱥᱚᱨᱠᱟᱨ ᱢᱟ ᱥᱟᱱᱟᱢ ᱦᱚᱲ ᱨᱮᱱ ᱜᱮ ᱠᱟᱱᱟᱭ ᱦᱳᱭ ᱥᱮ, ᱟᱫᱚ ᱥᱚᱨᱠᱟᱨ ᱢᱟ ᱢᱤᱫᱴᱟᱝ ᱚᱲᱟᱜ ᱦᱚᱲ ᱞᱮᱠᱟ ᱫᱚ ᱵᱟᱝ ᱠᱟᱱᱟᱭ ᱩᱱᱤ ᱫᱚ ᱥᱟᱱᱟᱢ ᱦᱚᱲ ᱥᱮᱫ ᱜᱮ ᱧᱮᱞᱟᱭ,
ᱦᱮᱸ ᱮ
ᱦᱳᱭ ᱟᱫᱚ ᱩᱱᱤ ᱴᱷᱮᱱ ᱫᱚ ᱥᱟᱱᱟᱢ ᱞᱮᱠᱟᱱ ᱚᱱᱠᱟᱱ ᱡᱟᱦᱟᱸᱱᱟᱜ ᱛᱤᱱᱟᱹᱜ ᱮᱴᱠᱮᱴᱚᱬᱮ ᱠᱚ ᱦᱚᱨ ᱰᱟᱦᱟᱨ ᱠᱚ ᱥᱟᱶᱛᱮ ᱡᱟᱦᱟᱱᱟᱜ ᱞᱟᱭᱤᱴ ᱠᱚ ᱥᱮ ᱡᱟᱦᱟᱸ ᱞᱮᱠᱟᱱ ᱤᱥᱠᱩᱞ ᱚᱲᱟᱜ ᱡᱟᱦᱟᱸ ᱛᱤᱱᱟᱹᱜ ᱟᱵᱚ ᱱᱚᱣᱟ ᱤᱭᱟᱹ ᱠᱚ ᱮᱴᱠᱮᱴᱚᱬᱮ ᱠᱚ ᱛᱟᱦᱮᱱ ᱛᱟᱵᱚᱱᱟ ᱟᱫᱚ ᱩᱱᱤ ᱴᱷᱮᱱ ᱫᱚᱵᱚᱱ ᱢᱮᱱ ᱥᱚᱫᱚᱨ ᱫᱟᱲᱮᱭᱟᱜᱼᱟ ᱥᱮ ᱚᱱᱟ ᱠᱚᱵᱚᱱ ᱠᱷᱚᱭ ᱦᱟᱛᱟ ᱦᱟᱛᱟᱣ ᱫᱟᱲᱮᱭᱟᱜᱼᱟ ᱥᱮ ᱚᱱᱟ ᱨᱮᱱᱟᱜ ᱤᱭᱟᱹ ᱦᱚᱸ ᱢᱮᱱᱟᱜ
ᱮᱠᱫᱚᱢ ᱮᱠᱫᱚᱢ ᱮᱠᱫᱚᱢ ᱚᱱᱟ ᱠᱚᱫᱚ ᱮᱢ ᱦᱚᱸᱭ ᱮᱢᱟ ᱵᱚᱱᱟ ᱱᱟᱜ ᱠᱷᱟᱱ, ᱦᱮᱸ ᱥᱮ ᱚᱱᱟ ᱠᱚᱫᱚ ᱵᱟᱝ ᱚᱥᱩᱵᱤᱫᱟᱜᱼᱟ ᱚᱱᱟ ᱠᱚᱫᱚ ᱟᱹᱰᱤ ᱱᱟᱯᱟᱭ ᱠᱟᱛᱷᱟ ᱠᱟᱱᱟ ᱦᱮᱸ ᱥᱮ ᱾ ᱧᱟᱢ ᱟᱵᱚᱱ ᱥᱩᱞᱩᱠ ᱛᱮᱵᱚᱱ ᱛᱟᱦᱮᱱᱟ ᱦᱮᱸᱥᱮ ᱾
ᱦᱳᱭ ᱦᱳᱭ ᱾
ᱦᱮᱸ ᱥᱮ ᱟᱨ ᱛᱟᱦᱚᱞᱮ ᱚᱱᱠᱟ ᱠᱟᱛᱷᱟ ᱢᱟ ᱴᱷᱤᱠ ᱜᱮᱭᱟ ᱟᱹᱰᱤ ᱜᱟᱱ ᱜᱮ ᱦᱟᱸᱜ ᱠᱷᱟᱱ ᱞᱟᱝ ᱨᱚᱯᱚᱲᱮᱱᱟ ᱦᱮᱸᱥᱮ, ᱟᱪᱪᱷᱟ ᱾ ᱟᱫᱚ ᱛᱟᱦᱞᱮ ᱢᱚᱴᱟᱢᱩᱴᱤ ᱱᱤᱝᱠᱟᱹ ᱜᱮ ᱛᱟᱦᱚᱞᱮ ᱜᱚᱝᱠᱮ ᱛᱟᱦᱚᱞᱮ ᱚᱱᱠᱟ ᱧᱟᱯᱟᱢ ᱦᱩᱭᱩᱜᱼᱟ ᱟᱨᱦᱚᱸ
ᱮᱠᱫᱚᱢ ᱮᱠᱫᱚᱢ ᱟᱨ ᱚᱱᱠᱟ ᱜᱮ ᱚᱱᱠᱟᱜᱮ ᱧᱟᱯᱟᱢ ᱦᱩᱭᱩᱜᱼᱟ ᱥᱟᱶᱛᱮ ᱱᱟᱭᱛᱮ ᱱᱟᱯᱟᱭ ᱛᱮ ᱛᱟᱦᱮᱱ
ᱦᱮᱸ ᱮᱠᱫᱚᱢ ᱠᱩᱨᱩᱢᱩᱴᱩᱭ ᱦᱩᱭᱩᱜᱼᱟ ᱟᱨ ᱚᱱᱟ ᱥᱟᱶᱛᱮ ᱟᱢᱦᱚᱸ ᱟᱨ ᱚᱱᱟ ᱥᱟᱞᱟᱜ ᱥᱮ ᱥᱟᱹᱜᱩᱱ ᱧᱤᱫᱟᱹ,
ᱦᱳᱭ ᱚᱱᱟ ᱥᱟᱶᱛᱮ ᱛᱮ ᱥᱟᱹᱜᱩᱱ ᱧᱤᱫᱟᱹ᱾
ᱟᱪᱪᱷᱟ ᱛᱟᱦᱚᱞᱮ ᱴᱷᱤᱠᱮᱱ ᱜᱮᱭᱟ ᱦᱮᱸ,
ᱦᱳᱭ ᱦᱳᱭ ᱾